ᱦᱮᱞᱳ ᱦᱮᱸ ᱠᱟᱹᱴᱤᱡ ᱨᱚᱲ ᱵᱟᱝ ᱰᱤᱥᱴᱟᱯ ᱮᱫᱟᱭ ᱦᱮᱞᱳ
ᱦᱮᱸ ᱱᱤᱛᱳᱜ ᱫᱚ ᱠᱚᱥᱴᱚ ᱟᱸᱡᱚᱢᱚᱜ ᱠᱟᱱᱟ
ᱦᱳᱭ ᱦᱮ ᱪᱮᱫ ᱠᱚᱵᱮᱱ ᱪᱮᱫ ᱠᱚᱵᱮᱱ ᱠᱟᱹᱢᱤ ᱵᱟᱲᱟᱭᱮᱫᱼᱟ ᱛᱚᱵᱮ
ᱪᱮ ᱦᱚᱜᱮ ᱵᱟᱝ ᱱᱤᱛᱚᱜ ᱫᱚ ᱫᱟᱠᱟ ᱠᱚ ᱡᱚᱢ ᱠᱟᱛᱮᱜ ᱦᱚᱜᱚᱭ ᱫᱩᱲᱩᱵ ᱵᱟᱲᱟ ᱦᱩᱭ ᱠᱟᱱᱟ᱾
ᱦᱩ ᱟᱪᱷᱟ ᱟᱪᱷᱟ
ᱛᱟᱦᱚᱞᱮ ᱟᱵᱤᱱ ᱫᱚ ᱫᱟᱠᱟ ᱠᱚᱫᱚ ᱵᱤᱱ ᱡᱚᱢ ᱠᱟᱫᱟ ᱥᱮ ᱵᱟᱝ?
ᱦᱚᱦᱚ ᱡᱚᱢ ᱵᱟᱲᱟ ᱦᱩᱭ ᱠᱟᱱᱟ ᱟᱹᱞᱤᱧ ᱦᱚᱸ ᱱᱚᱜᱼᱚᱭ ᱫᱩᱲᱩᱵ ᱵᱟᱲᱟ ᱠᱟᱱᱟ ᱞᱤᱧ ᱦᱟᱜ ᱱᱤᱛᱚᱜ ᱫᱚ ᱡᱚᱢ ᱵᱟᱲᱟ ᱠᱟᱛᱮᱜ ᱜᱮ
ᱚᱸ ᱟᱨ ᱱᱤᱛᱚᱜ ᱫᱚ ᱛᱟᱦᱚᱞᱮ ᱪᱮᱫ ᱠᱚᱵᱮᱱ ᱠᱟᱹᱢᱤᱭᱟ?
ᱠᱟᱹᱢᱤ ᱫᱚ ᱪᱮᱫ ᱜᱮ ᱵᱟᱝ ᱫᱚᱦᱚ ᱠᱚᱣ ᱱᱤᱛᱚᱜ ᱫᱚ ᱡᱚᱢ ᱵᱟᱲᱟ ᱠᱟᱛᱮᱫ ᱡᱟᱹᱯᱤᱫ ᱵᱟᱲᱟᱣ ᱦᱩᱭᱩᱜᱼᱟ ᱟᱨᱦᱚ ᱜᱟᱯᱟ ᱦᱟᱸᱜ ᱚᱝᱠᱟ? ᱠᱟᱹᱢᱤ ᱠᱚ ᱢᱮᱱᱟᱜ ᱟᱠᱟᱫᱟ
ᱦᱮᱸ ᱜᱟᱯᱟ ᱫᱚ ᱦᱟᱸᱜ ᱟᱲᱮ ᱞᱟᱜ ᱪᱟᱞᱟᱜ ᱦᱩᱭᱩᱜᱼᱟ ᱥᱮᱛᱟᱜ ᱯᱟᱭᱟᱨ ᱨᱮ ᱞᱟᱹᱭ ᱦᱩᱭᱩᱜ ᱠᱟᱱᱟ ᱾ ᱟᱲᱮ ᱞᱟᱜ ᱠᱚ ᱚᱱᱟᱛᱮ ᱛᱮᱦᱮᱧ ᱫᱚ ᱵᱚᱱ ᱰᱚᱠ ᱞᱚᱜᱚᱱ ᱧᱚᱜ ᱜᱮ ᱡᱟᱹᱯᱤᱫ ᱦᱩᱭᱩᱜᱼᱟ ᱡ ᱛᱮᱦᱮᱧ ᱪᱟᱞᱟᱣ ᱦᱩᱭ ᱞᱮᱱᱟ ᱚᱱᱰᱤᱞᱟᱜ ᱟᱫᱚ ᱦᱟᱸᱜ ᱦᱚᱞᱟ ᱛᱮᱦᱮᱧ ᱵᱟᱝ ᱪᱟᱵᱟ ᱦᱩᱭᱠ ᱠᱟᱱᱟ ᱟᱫᱚ ᱱᱚᱱᱟᱜ ᱜᱮ ᱦᱟᱸᱜ ᱜᱟᱯᱟ ᱥᱮᱛᱟᱜ ᱨᱮ ᱪᱟᱞᱟ ᱠᱟᱛᱮᱜ ᱪᱟᱵᱟ ᱴᱩᱠᱟ ᱦᱩᱭᱩᱜᱼᱟ
ᱚ
ᱪᱟᱥᱵᱟᱥ ᱠᱚᱦᱚᱸ ᱦᱩᱭ ᱦᱩᱭᱩᱜ ᱠᱟᱱ ᱛᱟᱞᱮᱭᱟ ᱛᱚ ᱱᱚᱜᱼᱚᱭ ᱦᱟᱸᱜ ᱮᱛᱚᱦᱚᱵ ᱜᱚᱫ ᱠᱟᱱᱟ ᱠᱮᱱᱮᱞ ᱫᱟᱜ ᱟᱲᱟᱜ ᱠᱟᱫᱟ ᱠᱚ ᱦᱚᱞᱟ ᱢᱟᱫᱷᱮᱨ ᱜᱮ ᱟᱫᱚ ᱚᱱᱟ ᱠᱷᱟᱹᱛᱤᱨ ᱛᱮ ᱦᱟᱸᱜ ᱪᱟᱥᱵᱟᱥ ᱦᱩᱭᱩᱜ ᱠᱟᱱ ᱛᱟᱞᱮ ᱜᱤᱭᱟ. ᱢᱟᱱᱮ ᱟᱨ ᱥᱮᱨᱢᱟ ᱡᱟᱹᱲᱤ ᱛᱚ ᱵᱟᱭ ᱡᱟᱹᱲᱤᱭ ᱫᱟ ᱚᱱᱟ ᱠᱷᱟᱹᱛᱤᱨ ᱢᱟᱲᱟᱝ ᱫᱚ ᱦᱜ ᱪᱟᱥᱵᱟᱥ ᱵᱟᱭ ᱦᱩᱭᱠᱟᱱ ᱛᱟᱞᱮᱭᱟ ᱟᱨ ᱠᱮᱱᱮᱞ ᱫᱟᱜ ᱠᱚᱦᱚᱸ ᱵᱟᱝ ᱠᱚ ᱟᱲᱟᱜ ᱦᱟᱛᱟᱲ ᱠᱟᱭ ᱛᱟᱦᱮᱸᱜᱼᱟ
ᱦᱩᱸ ᱦᱩᱸ ᱛᱟᱦᱚᱞᱮ ᱦᱚᱸᱜᱼᱚᱭ ᱡᱮ ᱥᱮᱨᱢᱟ ᱫᱟᱜ ᱵᱟᱭ ᱡᱟᱹᱲᱤᱭᱮᱫᱟ ᱪᱮᱫ ᱢᱚᱱᱮ ᱦᱩᱭᱩᱜ ᱠᱟᱱᱟ ᱪᱮᱫ ᱠᱷᱟᱹᱛᱤᱨ ᱱᱚᱶᱟ ᱥᱮᱨᱢᱟ ᱫᱟᱜ
ᱦ ᱱᱚᱣᱟ ᱦᱚᱛᱮ ᱫᱚ ᱢᱚᱱᱮ ᱦᱩᱭᱩᱜ ᱠᱟᱱᱟ ᱡᱮ ᱟᱵᱚ ᱱᱚᱜᱼᱚᱭ ᱡᱮ ᱵᱤᱨᱵᱩᱨᱩ ᱥᱮ ᱫᱟᱨᱮ ᱱᱟᱹᱲᱤ ᱠᱚᱵᱚᱱ ᱢᱟᱜ ᱮᱫᱟ ᱱᱚᱣᱟ ᱠᱚ ᱠᱷᱟᱹᱛᱤᱨ ᱜᱮ ᱦᱟᱸᱜ ᱟᱹᱞᱤᱧ ᱫᱚᱞᱤᱧ ᱢᱚᱱᱮᱭᱟ ᱵᱟᱭ ᱡᱟᱹᱲᱤᱭᱟᱱ ᱪᱮᱫᱟᱜ ᱥᱮ ᱯᱟᱹᱦᱤᱞ ᱦᱟᱯᱲᱟᱢ ᱠᱚᱫᱚ ᱦᱟᱸᱜ ᱵᱤᱨᱵᱩᱨᱩ ᱥᱮ ᱫᱟᱨᱮ ᱱᱟᱹᱲᱤ ᱜᱚᱴᱟᱜᱮ ᱛᱟᱦᱮᱸ ᱠᱟᱱᱟ ᱟᱭᱢᱟ ᱡᱟᱜᱮ ᱛᱟᱦᱮᱸ ᱠᱟᱱᱟ ᱩᱱ ᱥᱚᱢᱚᱭ ᱫᱚ ᱧᱮᱞᱚᱜ ᱠᱟᱱ ᱛᱟᱦᱮᱱᱟ ᱡᱮ ᱚᱠᱛᱚ ᱨᱮᱜᱮ ᱫᱟᱜ ᱮᱫ ᱛᱟᱦᱮᱱᱟ ᱥᱮ ᱚᱠᱛᱚ ᱨᱮᱜᱮ ᱪᱟᱥᱼᱵᱟᱥ ᱠᱚ ᱦᱩᱭᱩᱜ ᱠᱟᱱ ᱛᱟᱦᱮᱱᱟ ᱾ ᱱᱤᱛᱚᱜ ᱡᱟᱦᱟᱸ ᱞᱮᱠᱟᱢ ᱧᱮᱞᱟ ᱵᱟᱡᱟᱨ ᱥᱟᱨᱠ ᱠᱚᱨᱮ ᱫᱚ ᱠᱟᱹᱡ ᱫᱟᱨᱮ ᱦᱚᱸ ᱢᱟᱨᱟᱝ ᱢᱟᱨᱟᱝ ᱫᱟᱨᱮ ᱠᱚ ᱵᱟᱝ ᱧᱮᱞᱚᱜᱼᱟ ᱾ ᱵᱤᱨ ᱵᱩᱨᱩ ᱦᱚᱸ ᱚᱱᱠᱟ ᱵᱟᱡᱟᱨ ᱥᱟᱨ ᱠᱚᱨᱮ ᱫᱚ ᱵᱟᱹᱱᱩᱜᱼᱟ ᱱᱮᱛᱟᱨ ᱫᱚ ᱠᱷᱩᱵᱽ ᱫᱟᱨᱮ ᱠᱚᱫᱚ ᱚᱱᱠᱟᱱ ᱥᱮᱬᱟ ᱥᱮᱬᱟ ᱥᱮ ᱢᱟᱨᱟᱝ ᱢᱟᱨᱟᱝ ᱫᱟᱨᱮ ᱠᱚᱫᱚ ᱦᱟᱸᱜ ᱵᱟᱭ ᱧᱮᱞᱚᱜᱼᱟ ᱾ ᱯᱟᱹᱦᱤᱞ ᱦᱟᱯᱲᱟᱢ ᱠᱚᱫᱚ ᱚᱱᱠᱟ ᱫᱚ ᱫᱟᱨᱮ ᱠᱚ ᱵᱟᱝᱠᱚ ᱢᱟᱜᱮᱫ ᱢᱟᱜ ᱫᱚᱠᱚ ᱢᱟᱜᱮᱫ ᱛᱟᱦᱮ ᱨᱮᱦᱚᱸ ᱚᱱᱟ ᱵᱚᱨ ᱯᱚᱨᱤᱵᱚᱨᱛᱚᱱ ᱟᱨᱦᱚ ᱠᱚ ᱨᱚᱦᱚᱭᱮᱫ ᱛᱟᱦᱮᱱᱟ ᱢᱮᱱᱠᱷᱟᱱ ᱱᱮᱛᱟᱨ ᱫᱚ ᱚᱱᱠᱟ ᱫᱚ ᱵᱟᱵᱚᱱ ᱨᱚᱦᱚᱭᱮᱫᱼᱟ ᱥᱮ ᱢᱟᱜ ᱟᱛᱮ ᱨᱮᱦᱚᱸ ᱚᱱᱟ ᱠᱚ ᱠᱷᱟᱹᱛᱤᱨ ᱜᱮ ᱦᱟᱸᱜ ᱫᱟᱜ ᱡᱟᱹᱲᱤ ᱫᱚ ᱵᱟᱭ ᱦᱩᱭᱩᱜ ᱠᱟᱱᱟ ᱾ ᱤᱧᱟᱹᱜ ᱳᱯᱤᱱᱤᱭᱚᱱ ᱫᱚ ᱚᱱᱠᱟᱭ ᱞᱟᱹᱭᱟ ᱾ ᱛᱟᱦᱞᱮ ᱟᱢ ᱫᱚ ᱪᱮᱫ ᱞᱮᱠᱟ ᱪᱤᱱᱛᱟᱹ ᱵᱷᱟᱵᱱᱟ ᱟᱢᱟᱜ ᱪᱤᱱᱛᱟᱹ ᱵᱷᱟᱵᱱᱟ ᱫᱚ ᱚᱠᱟᱞ ᱞᱮᱠᱟ?
ᱟᱫᱚ ᱟᱵᱤᱱ ᱡᱟᱦᱟᱸ ᱠᱚ ᱠᱟᱛᱷᱟ ᱵᱤᱱ ᱞᱟᱹᱭ ᱠᱮᱫᱟ ᱚᱱᱟ ᱠᱚᱢᱟ ᱟᱹᱰᱤ ᱢᱟᱨᱟᱝ ᱠᱟᱛᱷᱟ ᱠᱟᱱ ᱜᱮᱭᱟ ᱟ ᱟᱹᱰᱤ ᱥᱟᱹᱨᱤ ᱠᱟᱛᱷᱟ ᱠᱟᱱ ᱜᱮᱭᱟ ᱡᱮ ᱦᱮᱸ ᱚᱱᱟ ᱠᱚ ᱠᱷᱟᱹᱛᱤᱨ ᱫᱟᱜ ᱵᱟᱝ ᱦᱩᱭᱩᱜ ᱠᱟᱱᱟ ᱴᱟᱭᱤᱢ ᱨᱮ ᱛᱤᱱ ᱚᱠᱛᱚ ᱨᱮ ᱡᱟᱦᱟᱸ ᱚᱠᱛᱚ ᱨᱮ ᱡᱟᱦᱟᱸ ᱫᱚᱨᱠᱟᱨ ᱚᱱᱟ ᱫᱚ ᱵᱟᱵᱚᱱ ᱧᱟᱢ ᱮᱫᱟ ᱟᱨ ᱡᱚᱠᱷᱚᱱ ᱫᱟᱜ ᱵᱟᱝ ᱫᱚᱨᱠᱟᱨ ᱩᱱᱫᱚ ᱧᱮᱞᱚᱜᱚᱜ ᱠᱟᱱᱟ ᱫᱚᱢᱮ ᱜᱮ ᱫᱟᱜ ᱮ ᱡᱟᱹᱲᱤᱭᱮᱫᱟ ᱾ ᱩᱱᱫᱚ ᱚᱱᱟ ᱫᱟᱜ ᱡᱟᱹᱲᱤ ᱦᱚᱛᱮᱡ ᱛᱮᱜᱮ ᱟᱨᱚ ᱚᱥᱩᱵᱤᱫᱟ ᱠᱚ ᱦᱩᱭᱩᱜ ᱠᱟᱱᱟ ᱮᱴᱠᱮᱴᱚᱲᱮ ᱾ ᱟᱹᱰᱤ ᱜᱟᱱ ᱜᱮ ᱥᱮᱴᱮᱨᱚᱜ ᱠᱟᱱᱟ ᱟᱨ ᱱᱤᱛᱚᱜ ᱡᱮᱢᱚᱱ ᱦᱚᱜ ᱚᱭ ᱫᱟᱜ ᱡᱟᱹᱲᱤ ᱫᱤᱱ ᱫᱟᱜ ᱜᱮ ᱵᱟᱭ ᱡᱟᱹᱲᱤᱭᱮᱫᱟ ᱾
ᱦᱳᱭ ᱾
ᱚᱱᱟ ᱨᱮᱭᱟᱜ ᱡᱟᱦᱟᱸ ᱠᱚᱵᱤᱱ ᱞᱟᱹᱭ ᱠᱮᱫᱟ ᱚᱱᱟ ᱫᱚ ᱮᱠᱫᱚᱢ ᱥᱟᱹᱨᱤ ᱠᱟᱛᱷᱟ ᱜᱮ ᱡᱮ ᱦᱮᱸ ᱚᱱᱟ ᱵᱤᱨ ᱵᱩᱨᱩ ᱠᱚ ᱡᱷᱚᱛᱚ ᱪᱟᱵᱟᱜ ᱠᱟᱱᱟ ᱤᱱᱟᱹ ᱦᱚᱛᱮᱜ ᱛᱮᱦᱚᱸ ᱦᱩᱭᱩᱜ ᱠᱟᱱ ᱜᱮᱭᱟ ᱾ ᱟᱨ ᱢᱤᱫᱴᱟᱝ ᱦᱩᱭᱩᱜ ᱠᱟᱱᱟ ᱱᱚᱣᱟ ᱵᱤᱨᱵᱩᱨᱩ ᱪᱟᱵᱟ ᱨᱮᱭᱟᱜ ᱫᱚ ᱱᱚᱜᱼᱚᱭ ᱡᱮ ᱾ ᱟᱵᱚ ᱢᱟᱹᱱᱢᱤ ᱩᱱᱟᱹᱜ ᱫᱤᱱ ᱫᱤᱱ ᱵᱚᱱ ᱵᱟᱹᱲᱛᱤ ᱪᱟᱞᱟᱜ ᱠᱟᱱᱟ ᱾ ᱵᱟᱹᱲᱛᱤ ᱪᱟᱞᱟᱜ ᱠᱟᱱᱟ ᱵᱚᱱ ᱛᱟᱦᱚᱞᱮ ᱚᱱᱟ ᱫᱟᱨᱮ ᱠᱚ ᱫᱟᱨᱮ ᱠᱚ ᱢᱟᱜ ᱠᱟᱛᱮᱜ ᱯᱟᱞᱟ ᱠᱚ ᱢᱟᱜ ᱠᱟᱛᱮᱜ ᱚᱲᱟᱜ ᱠᱚᱵᱚᱱ ᱵᱮᱱᱟᱣᱮᱫᱟ ᱾ ᱯᱟᱹᱦᱤᱞ ᱫᱚ ᱡᱮᱢᱚᱱ ᱛᱟᱦᱮᱸ ᱞᱮᱱᱟ ᱦᱚᱲ ᱨᱮᱱ ᱵᱤᱥᱤ ᱵᱤᱥᱤ ᱫᱚ ᱜᱤᱫᱽᱨᱟᱹ ᱠᱚᱫᱚ ᱵᱟᱠᱚ ᱛᱟᱦᱮᱱ ᱛᱟᱦᱮᱸᱫ ᱛᱟᱦᱮᱸ ᱫᱚᱠᱚ ᱛᱟᱦᱮᱱᱟ ᱠᱤᱱᱛᱩ ᱚᱱᱮ ᱡᱮᱢᱚᱱ ᱧᱮᱞ ᱡᱟᱦᱟᱸᱭ ᱟᱵᱚ ᱵᱚᱱ ᱯᱟᱲᱦᱟᱣ ᱠᱟᱫᱟᱭ ᱾ ᱤᱭᱟᱹ ᱠᱚᱨᱮ ᱤᱛᱤᱦᱟᱥ ᱠᱚᱨᱮ ᱡᱮ ᱢᱤᱫᱴᱟᱝ ᱡᱟᱦᱟᱸᱟᱱᱟᱜ ᱢᱤᱫᱴᱟᱝ ᱢᱟᱨᱟᱝ ᱟᱡᱟᱨ ᱠᱚ ᱦᱮᱡ ᱮᱱᱟ ᱟᱨ ᱚᱱᱟᱨᱮ ᱮᱠᱫᱚᱢ ᱟᱛᱳ ᱠᱮ ᱟᱛᱳ ᱪᱟᱵᱟᱭᱮᱱᱟ ᱩᱡᱟᱹᱲ ᱪᱟᱵᱟᱭᱮᱱᱟ ᱾ ᱟᱛᱳ ᱠᱮ ᱟᱛᱳ ᱢᱤᱫᱴᱟᱝ ᱟᱛᱳ ᱨᱮ ᱦᱚᱭᱛᱳ ᱢᱤᱫ ᱦᱚᱲ ᱦᱚᱸ ᱵᱟᱹᱱᱩᱭᱟ ᱾ ᱡᱮᱢᱚᱱ ᱟᱨᱚ ᱚᱱᱟ ᱛᱚ ᱟᱨᱚ ᱦᱮᱸ ᱚᱱᱠᱟ ᱜᱮ ᱾ ᱟᱨᱚ ᱡᱮᱢᱚᱱ ᱱᱤᱛᱚᱜ ᱦᱚᱸ ᱯᱚᱨᱡᱚᱱᱛᱚ ᱠᱚ ᱞᱟᱹᱭᱟ ᱡᱮ ᱠᱤᱪᱷᱩ ᱠᱤᱪᱷᱩ ᱚᱱᱠᱟ ᱟᱛᱳ ᱫᱚ ᱢᱮᱱᱟᱜ ᱜᱮᱭᱟ ᱦᱟᱸᱰᱮ ᱱᱟᱰᱮ ᱡᱟᱦᱟᱸ ᱡᱟᱦᱟᱸ ᱨᱮ ᱢᱤᱫ ᱦᱚᱲ ᱦᱚᱸ ᱵᱟᱹᱱᱩᱜ ᱠᱚᱣᱟ ᱪᱮᱫ ᱠᱷᱟᱹᱛᱤᱨ ᱛᱮ ᱚᱱᱟ ᱠᱫᱚ ᱠᱚ ᱵᱟᱹᱜᱤᱭᱟ ᱠᱟᱫᱟ ᱦᱚᱲ ᱠᱚ ᱚᱱᱟ ᱫᱚ ᱵᱟᱠᱚ ᱞᱟᱹᱭ ᱫᱟᱲᱮᱭᱟᱜ ᱠᱟᱱᱟ ᱚᱠᱚᱭ ᱦᱚᱸ ᱴᱷᱤᱠ ᱵᱷᱟᱵᱮ ᱫᱚ ᱾
ᱦᱳᱭ ᱯᱟᱹᱦᱤᱞ ᱦᱟᱯᱲᱟᱢ ᱠᱚᱢᱟ ᱚᱱᱠᱟ ᱫᱟᱨᱮ ᱫᱟᱨᱮ ᱱᱟᱹᱲᱤ ᱠᱚᱦᱚᱸ ᱩᱱ ᱥᱚᱢᱚᱭ ᱫᱚ ᱡᱟᱹᱥᱛᱤ ᱛᱟᱦᱮᱸ ᱠᱟᱱᱟ ᱚᱱᱟ ᱠᱷᱟᱹᱛᱤᱨ ᱜᱮ ᱪᱟᱥᱵᱟᱥ ᱠᱚᱦᱚᱸ ᱱᱟᱯᱟᱭ ᱦᱩᱭᱩᱜ ᱛᱟᱦᱮᱱᱟ ᱥᱚᱢᱚᱭ ᱨᱮ ᱱᱤᱛᱚᱜ ᱫᱚ ᱦᱟᱸᱜ ᱡᱩᱫᱤ ᱦᱟᱸᱜ ᱵᱚᱱᱧ ᱮᱞᱟ ᱱᱤᱛᱚᱜ ᱫᱚ ᱫᱟᱜ ᱡᱟᱹᱲᱤ ᱵᱟᱝ ᱦᱩᱭᱩᱜᱼᱟ ᱟᱨ ᱡᱚᱠᱷᱚᱱ ᱦᱟᱜ ᱤᱨ ᱟᱵᱚᱱ ᱥᱮᱵᱚᱱ ᱦᱩᱲᱩ ᱠᱚ ᱵᱤᱞᱤᱜ ᱛᱟᱵᱚᱱᱟ ᱩᱱ ᱫᱚ ᱦᱟᱸᱜ ᱫᱚᱢᱮᱭ ᱫᱟᱜᱟ
ᱟᱫᱚ ᱚᱱᱟ ᱠᱷᱟᱹᱛᱤᱨ ᱛᱮ ᱦᱟᱸᱜ ᱠᱷᱚᱛᱤᱜᱼᱟ ᱟᱹᱰᱤ ᱠᱤᱪᱷᱩ ᱛᱚ ᱦᱩᱲᱳ ᱠᱚ ᱠᱷᱚᱛᱤᱜ ᱛᱟᱵᱚᱱᱟ ᱦᱩᱲᱳ ᱠᱚ ᱵᱤᱞᱤ ᱠᱟᱛᱮ ᱡᱩᱫᱤ ᱦᱚᱭ ᱟᱭ ᱦᱟᱸᱜ ᱩᱱ ᱫᱚ ᱦᱩᱲᱩ ᱠᱚ ᱜᱤᱛᱤᱡᱚᱜ ᱛᱟᱵᱚᱱᱟ ᱫᱟᱜ ᱞᱮᱠᱷᱟᱱ ᱚᱱᱟ ᱠᱚ ᱞᱚᱦᱚᱫᱚᱜ ᱛᱟᱵᱚᱱᱟ ᱯᱚᱴᱠᱚᱡ ᱯᱚᱴᱠᱚᱡᱚᱜᱼᱟ ᱢᱮᱱᱠᱷᱟᱱ ᱯᱚᱴᱠᱚᱡ ᱞᱮᱱᱠᱷᱟᱱ ᱫᱚ ᱦᱟᱸᱜ ᱚᱱᱟ ᱚᱱᱟ ᱨᱮᱱᱟᱜ ᱪᱟᱣᱞᱮ ᱨᱮᱱᱟᱜ ᱫᱟᱠᱟ ᱫᱚ ᱦᱟᱸᱜ ᱵᱟᱭ ᱥᱤᱵᱤᱞᱟ ᱥᱮ
ᱦᱮᱸ ᱦᱟᱲᱦᱟᱫᱩᱜᱼᱟ
ᱮᱠᱫᱚᱢ ᱮᱠᱫᱚᱢ
ᱟᱨ ᱚᱱᱟ ᱛᱚ ᱦᱮᱸ ᱟᱨ ᱢᱤᱫᱴᱟᱝ ᱱᱤᱛᱚᱜ ᱡᱮᱢᱚᱱ ᱧᱮᱞᱚᱜᱚᱜ ᱠᱟᱱᱟ ᱱᱮᱛᱟᱨ ᱡᱟᱦᱟᱸᱭ ᱵᱚᱲᱚ ᱵᱚᱲᱚ ᱦᱚᱲ ᱠᱚ ᱢᱮᱱᱟᱜ ᱠᱚᱣᱟ ᱟᱹᱰᱤ ᱢᱟᱨᱟᱝ ᱢᱟᱨᱟᱝ ᱦᱚᱲ ᱠᱚ ᱟᱹᱰᱤ ᱢᱟᱨᱟᱝ ᱢᱟᱨᱟᱝ ᱠᱳᱢᱯᱟᱱᱤ ᱨᱮᱱ ᱠᱚᱢᱯᱟᱱᱤ ᱨᱮᱱ ᱡᱟᱦᱟᱸᱭ ᱨᱤᱥᱟᱨᱪᱟᱨ ᱟᱠᱚ ᱩᱱᱠᱩ ᱠᱚ ᱠᱚᱨᱟᱣ ᱮᱫᱟ ᱱᱚᱜᱼᱚᱭ ᱧᱮᱞᱚᱜᱚᱜ ᱠᱟᱱᱟ ᱡᱮ ᱠᱮᱢᱤᱠᱮᱞ ᱠᱚ ᱮᱢ ᱠᱟᱛᱮᱫ ᱥᱮᱨᱢᱟ ᱨᱮ ᱟᱠᱚᱛ ᱛᱮᱜᱮ ᱱᱚᱣᱟ ᱥᱮᱨᱢᱟ ᱫᱟᱜ ᱠᱚ ᱡᱟᱹᱲᱤ ᱦᱚᱪᱚ ᱫᱟᱲᱮᱭᱟᱜ ᱠᱟᱱᱟ ᱦᱚᱭᱛᱚ ᱩᱱᱟᱹᱜ ᱫᱚ ᱩᱱᱟᱹᱜ ᱞᱟᱹᱠᱛᱤ ᱫᱚ ᱵᱟᱹᱱᱩᱜᱼᱟ ᱩᱱ ᱫᱚ ᱥᱮ ᱱᱚᱣᱟ ᱟᱵᱚᱣᱟᱜ ᱦᱸ ᱯᱨᱚᱠᱤᱛᱤ ᱨᱮᱭᱟᱜ ᱟᱭ ᱵᱚᱸᱜᱟ ᱵᱩᱨᱩᱣᱟᱜ ᱧᱩᱢ ᱨᱚᱦᱚᱭ ᱫᱚ ᱩᱱ ᱫᱚ ᱵᱟᱝ ᱦᱩᱭᱩᱜ ᱠᱟᱱᱟ ᱫᱟᱜ ᱫᱚ ᱫᱟᱜ ᱨᱮᱭᱟᱜ ᱞᱟᱹᱠᱛᱤ ᱫᱚ ᱩᱱ ᱫᱚ ᱵᱟᱝ ᱠᱟᱱᱟ ᱠᱤᱱᱛᱩ ᱩᱱ ᱠᱚ ᱞᱟᱹᱠᱛᱤ ᱦᱚᱪᱚᱭ ᱮᱫᱟ ᱛᱟᱦᱚᱞᱮ ᱱᱚᱣᱟ ᱠᱚ ᱠᱷᱟᱹᱛᱤᱨ ᱦᱚᱸ ᱧᱮᱞᱚᱜᱚᱜ ᱠᱟᱱᱟ ᱠᱤᱪᱷᱩ ᱫᱚ ᱱᱚᱣᱟ ᱫᱟᱜ ᱠᱚᱫᱚ ᱚᱱᱟ ᱦᱚᱛᱮᱜ ᱛᱮᱜᱮ ᱮᱴᱠᱮᱴᱚᱲᱮ ᱦᱚᱭ ᱛᱚ ᱦᱩᱭᱩᱜ ᱠᱟᱱᱟ ᱠᱤᱪᱷᱩ ᱫᱚ ᱡᱮ ᱡᱚᱠᱷᱚᱱ ᱫᱟᱜ ᱨᱮᱭᱟᱜ ᱵᱟᱹᱱᱩᱜ ᱟ ᱞᱟᱹᱠᱤ ᱩᱱᱫᱚ ᱫᱟᱜ ᱦᱩᱭᱩᱜ ᱠᱟᱱᱟ ᱟᱵᱚ ᱵᱚᱱ ᱫᱟᱜ ᱦᱚᱪᱚᱭᱮᱫᱟ ᱮᱱᱛᱮ ᱢᱟᱹᱱᱢᱤ ᱜᱮ ᱟᱨᱚ ᱱᱤᱛᱚᱜ ᱫᱚ ᱡᱚᱠᱷᱚᱱ ᱫᱟᱜ ᱞᱟᱹᱠᱛᱤ ᱢᱮᱱᱟᱜᱼᱟ ᱱᱤᱛᱚᱜ ᱫᱚ ᱥᱮᱨᱢᱟ ᱠᱷᱚᱱᱟᱜ ᱫᱚ ᱫᱟᱜ
ᱦᱳᱭ ᱡᱮᱢᱚᱱ ᱧᱮᱞ ᱜᱟᱱᱚᱜᱼᱟ ᱱᱚᱝᱠᱟ ᱪᱟᱥᱵᱟᱥ ᱫᱤᱱ ᱡᱮᱢᱚᱱ ᱟᱥᱟᱲ ᱵᱚᱸᱜᱟ ᱯᱟᱹᱦᱤᱞ ᱫᱚ ᱦᱟᱸᱜ ᱱᱚᱝᱠᱟ ᱛᱟᱦᱮᱸ ᱠᱟᱱᱟ ᱟᱹᱞᱤᱧ ᱦᱚᱸᱞᱤᱧ ᱫᱤᱥᱟᱹᱭᱟ ᱟᱥᱟᱲ ᱵᱚᱸᱜᱟ ᱞᱮᱠᱟᱱ ᱫᱚ ᱥᱟᱨᱟᱫᱤᱱ ᱡᱟᱹᱯᱩᱫ ᱮ ᱟᱬᱜᱚ ᱠᱟᱜ ᱛᱟᱦᱮᱱᱟ ᱟᱥᱟᱲ ᱵᱚᱸᱜᱟ ᱞᱮᱠᱟ ᱵᱩᱡᱩᱜ ᱛᱟᱦᱮᱱᱟ ᱞᱮᱠᱤᱱ ᱱᱮᱥ ᱫᱚ ᱟᱥᱟᱲ ᱵᱚᱸᱜᱟ ᱞᱮᱠᱟ ᱠᱟᱱ ᱵᱟᱞᱤᱧ ᱵᱩᱡᱷᱟᱹᱣ ᱮᱫᱟ ᱟᱹᱞᱤᱧ ᱫᱚ ᱱᱚᱜᱚᱭ ᱵᱟᱝ ᱫᱚ ᱫᱟᱜ ᱠᱤᱝᱵᱟ ᱡᱟᱹᱯᱩᱫ ᱪᱮᱫ ᱦᱚᱸᱛᱚ ᱵᱟᱭ ᱦᱩᱭ ᱟᱠᱟᱱᱟ ᱟᱥᱟᱲ ᱵᱚᱸᱜᱟ ᱞᱮᱠᱟ ᱦᱚᱸ ᱵᱟᱭ ᱵᱩᱡᱷᱟᱹᱜ ᱠᱟᱱᱟ ᱦᱟᱸᱜ ᱱᱮᱥ ᱫᱚ ᱟᱫᱚ ᱦᱟᱸ ᱡᱩᱫᱤ ᱯᱚᱨᱚᱵᱚᱨᱛᱤ ᱮᱠᱟᱞᱮ ᱫᱟᱜᱟ ᱢᱟᱱᱮ ᱚᱱᱠᱟ ᱚᱱᱟ ᱠᱷᱟᱹᱛᱤᱨ ᱛᱮ ᱟᱥᱟᱲ ᱵᱚᱸᱜᱟ ᱨᱮᱫᱚ ᱵᱟᱵᱚᱱ ᱨᱚᱦᱚᱭ ᱪᱟᱵᱟ ᱫᱟᱲᱮᱭᱟᱜ ᱠᱟᱱᱟ ᱥᱨᱟᱵᱚᱱ ᱦᱚᱸ ᱥᱟᱱ ᱵᱚᱸᱜᱟ ᱦᱚᱸ ᱚᱱᱠᱟ ᱥᱟᱱ ᱵᱚᱸᱜᱟ ᱥᱮᱱ ᱦᱚᱸᱵᱚᱱ ᱪᱟᱵᱟᱭᱟ ᱡᱟᱦᱟᱸᱭ ᱡᱟᱦᱟᱸᱭ ᱠᱚᱫᱚᱵᱚᱱ ᱪᱟᱵᱟᱭᱮᱫᱟ ᱡᱟᱦᱟᱸ ᱡᱟᱭᱜᱟ ᱫᱚ ᱵᱟᱵᱚᱱ ᱪᱟᱵᱟᱭᱮᱫᱟ ᱟᱨ ᱚᱠᱛᱚ ᱨᱮᱦᱚᱸ ᱵᱟᱵᱚᱱ ᱨᱚᱦᱚᱭ ᱞᱮᱠᱷᱟᱱ ᱦᱟᱸᱜ ᱪᱟᱥᱵᱟᱥ ᱠᱚᱦᱚᱸ ᱱᱟᱯᱟᱭ ᱦᱟᱸᱜ ᱵᱟᱝ ᱜᱮᱞᱮᱜ ᱛᱟᱵᱚᱱᱟ ᱥᱮ ᱵᱟᱝ ᱜᱮᱞᱮ ᱯᱚᱴᱮᱜ ᱛᱟᱵᱚᱱᱟ ᱦᱮᱸ ᱵᱟᱝ
ᱦᱩᱸ ᱦᱩᱸ ᱟᱨ ᱚᱠᱛᱚ ᱜᱮ ᱢᱟᱨᱟᱝ ᱠᱟᱛᱷᱟ ᱠᱟᱱᱟ ᱠᱟᱨᱚᱱ ᱟᱨᱚ ᱠᱤᱪᱷᱩ ᱠᱤᱪᱷᱩ ᱟ ᱦᱩᱲᱩ ᱱᱮᱛᱟᱨ ᱫᱚ ᱩᱰᱩᱠ ᱟᱠᱟᱱᱟ ᱦᱚᱸᱜᱼᱚᱭ ᱡᱮ ᱱᱤᱭᱟᱹ ᱡᱟᱦᱟᱸ ᱦᱚᱜ ᱚᱭ ᱱᱤᱛᱚᱜ ᱚᱠᱛᱚ ᱡᱮ ᱱᱤᱛᱚᱜ ᱨᱚᱦᱚᱭ ᱱᱤᱭᱟᱹ ᱨᱮᱫᱚ ᱵᱟᱠᱚ ᱨᱚᱦᱚᱭᱟ ᱱᱤᱭᱟᱹ ᱨᱮᱜᱮ ᱠᱚ ᱛᱚᱞᱟᱭᱟ ᱦᱟᱱᱮ ᱥᱮᱭ ᱥᱨᱟᱵᱚᱱ ᱥᱮᱥ ᱥᱮᱫ ᱠᱚ ᱨᱚᱦᱚᱭᱟ ᱱᱤᱛᱚᱜ ᱦᱚᱸ ᱵᱟᱠᱚ ᱛᱚᱞᱟ ᱵᱟᱠᱚ ᱜᱤᱰᱤᱭᱟ ᱚᱱᱟ ᱦᱚᱛᱮᱡ ᱛᱮ ᱟᱫᱚ ᱟᱨ ᱢᱤᱫᱴᱟᱝ ᱡᱤᱱᱤᱥ ᱦᱚᱸ ᱧᱮᱞᱚᱜᱚᱜ ᱠᱟᱱᱟ ᱡᱮ ᱯᱟᱹᱦᱤᱞ ᱫᱚ ᱡᱮᱢᱚᱱ ᱱᱚᱣᱟ ᱠᱚ ᱡᱤᱱᱤᱥ ᱵᱟᱝ ᱛᱟᱦᱮᱸ ᱞᱮᱱᱟ ᱡᱮ ᱚᱠᱛᱚ ᱨᱮᱜᱮ ᱦᱩᱭᱩᱜ ᱠᱟᱱ ᱛᱟᱦᱮᱫ ᱥᱮᱨᱢᱟ ᱡᱟᱹᱲᱤ ᱠᱚᱦᱚᱸ ᱩᱱ ᱫᱚ ᱟᱨᱚ ᱛᱟᱦᱮᱸᱫ ᱞᱤᱱᱟ ᱡᱟᱦᱟᱸ ᱦᱩᱲᱩ ᱠᱚᱵᱚᱱ ᱨᱚᱦᱚᱭ ᱛᱟᱦᱮᱸᱫ ᱚᱱᱟ ᱠᱚᱫᱚ ᱩᱱᱟᱹᱜ ᱫᱚ ᱯᱷᱚᱞᱚᱱ ᱫᱚ ᱵᱟᱭ ᱮᱢᱮᱫ ᱛᱟᱦᱮᱸᱫ
ᱦᱮᱸ
ᱩᱱ ᱫᱚ ᱢᱤᱫ ᱪᱷᱚᱴᱮᱢ ᱨᱚᱦᱚᱭ ᱞᱮᱠᱷᱟᱱ ᱥᱟᱨᱟ ᱥᱮᱨᱢᱟ ᱫᱚ ᱚᱦᱚᱢ ᱡᱚᱢ ᱠᱮᱭᱟ᱾
ᱦᱚᱭ ᱩᱱᱫᱚ ᱦᱟᱸᱜ ᱱᱚᱝᱠᱟ ᱞᱮᱠᱟ ᱛᱮ ᱩᱱ ᱫᱚ ᱦᱟᱸᱜ ᱥᱟᱨ ᱪᱟᱯᱟᱱ ᱠᱚ ᱵᱟᱭ ᱛᱟᱦᱮᱸ ᱠᱟᱱᱟ ᱱᱤᱛᱚᱜ ᱫᱚ ᱦᱟᱸᱜ ᱥᱟᱨ ᱪᱟᱯᱟᱱ ᱛᱮ ᱟᱹᱰᱤ ᱜᱟᱱ ᱡᱚ ᱵᱤᱞᱤ ᱦᱚᱸ ᱥᱮ ᱜᱮᱞᱮ ᱦᱚᱸ ᱦᱩᱲᱩ ᱠᱚᱦᱚᱸ ᱟᱹᱰᱤ ᱜᱮ ᱱᱟᱯᱟᱭ ᱦᱩᱭᱩᱜ ᱠᱟᱱ ᱛᱟᱵᱚᱱᱟ ᱵᱷᱟᱞᱤ ᱧᱚᱜ ᱦᱩᱭᱩᱜ ᱠᱟᱱ ᱛᱟᱵᱚᱱᱟ ᱥᱟᱨ ᱠᱚᱵᱚᱱ ᱮᱢᱟᱜ ᱠᱟᱱ ᱛᱟᱦᱮᱸ ᱥᱟᱨ ᱠᱚᱵᱚᱱ ᱮᱢᱟᱜ ᱠᱷᱟᱹᱛᱤᱨ ᱜᱮ ᱟᱹᱰᱤ ᱨᱚᱠᱚᱢ ᱡᱚᱢ ᱠᱟᱛᱮᱫ ᱟᱹᱰᱤ ᱨᱚᱠᱚᱢ ᱨᱳᱜᱽ ᱟᱡᱟᱨ ᱠᱚᱦᱚᱸ ᱦᱩᱭᱩᱜ ᱠᱟᱱ ᱛᱟᱵᱚᱱᱟ
ᱟᱨ ᱱᱤᱛᱚᱜ ᱡᱟᱦᱟᱸ ᱱᱟᱜ ᱥᱚᱵᱽᱡᱤ ᱦᱳᱭ ᱡᱟᱸᱦᱟᱱᱟᱜ ᱥᱚᱵᱽᱡᱤ ᱠᱚ ᱠᱚᱨᱮ ᱜᱮᱵᱮᱱ ᱧᱮᱞ ᱨᱮᱦᱚᱸ ᱨᱟᱱ ᱠᱚᱫᱚ ᱮᱢᱟᱦᱟᱜ ᱠᱟᱱ ᱜᱮᱭᱟ ᱠᱚ ᱦᱮᱸ ᱵᱟᱝ
ᱦᱮᱸ ᱦᱮᱸ ᱦᱩᱲᱩ ᱵᱚᱞᱚ ᱥᱚᱵᱽᱡᱤ ᱠᱚᱫᱚ ᱡᱚᱛᱚ ᱛᱚ ᱨᱮᱜᱮ ᱦᱚᱸᱜᱼᱚᱭ ᱵᱤᱥ ᱫᱚᱵᱚᱱ ᱮᱢᱟᱜ ᱠᱟᱱ ᱜᱮᱭᱟ ᱟᱨ ᱚᱱᱟ ᱵᱤᱥ ᱠᱷᱟᱹᱛᱤᱨ ᱛᱮ ᱧᱮᱞᱚᱜᱚᱜ ᱠᱟᱱᱟ ᱦᱚᱸᱜᱼᱚᱭ ᱦᱩᱲᱩ ᱨᱮ ᱵᱤᱥᱮᱥ ᱡᱮ ᱯᱟᱹᱦᱤᱞ ᱠᱚ ᱦᱟᱯᱲᱟᱢ ᱠᱚᱠᱚ ᱞᱟᱹᱭᱟ ᱠᱷᱮᱛ ᱧᱮᱞ ᱠᱚ ᱪᱟᱞᱟᱣ ᱞᱮᱱ ᱠᱷᱟᱱ ᱜᱮ ᱟᱠᱚ ᱦᱟᱹᱠᱩ ᱠᱚ ᱟᱹᱜᱩ ᱥᱟᱵ ᱟᱹᱜᱩ ᱠᱚᱣᱟ ᱛᱟᱦᱮᱸᱫ᱾ ᱢᱟ ᱦᱟᱹᱠᱚ ᱠᱚ ᱠᱚᱨᱮ ᱵᱟᱠᱚ ᱧᱟᱢᱚᱜᱚᱜ ᱠᱟᱱᱟ ᱱᱮᱛᱟᱨ ᱫᱚ ᱦᱟᱹᱠᱩ ᱠᱟᱴᱠᱚᱢ ᱛᱚ ᱩᱱᱠᱩ ᱥᱩᱫᱫᱷᱟᱹᱜ ᱠᱚ ᱪᱟᱵᱟ ᱪᱟᱞᱟᱜ ᱠᱟᱱᱟ ᱮᱠᱫᱚᱢ ᱛᱟᱦᱚᱞᱮ ᱚᱱᱮ ᱡᱮ ᱟᱵᱚ ᱵᱤᱥ ᱩᱱᱟᱹᱜ ᱵᱚᱱ ᱩᱱᱟᱹᱜ ᱵᱤᱥ ᱵᱚᱱ ᱦᱩᱲᱩ ᱵᱚᱱ ᱡᱚᱢ ᱫᱟ ᱟᱨ ᱟᱚᱱᱟ ᱱᱚᱜᱼᱚᱭ ᱱᱩᱠᱩ ᱜᱚᱝᱜᱷᱟ ᱦᱟᱹᱠᱩ ᱠᱟᱴᱠᱚᱢ ᱱᱩᱠᱩ ᱜᱮ ᱵᱟᱠᱚ ᱥᱟᱦᱟᱣ ᱫᱟᱲᱮᱭᱟᱜ ᱠᱟᱱᱟ ᱛᱟᱦᱚᱞᱮ ᱟᱵᱚ ᱢᱟᱹᱱᱢᱤ ᱫᱚ ᱩᱱᱟᱹᱜ ᱪᱤᱠᱟᱹ ᱛᱮᱫᱚ ᱵᱚᱱ ᱥᱟᱦᱟᱣ ᱮᱫᱟ ᱤᱱᱟᱹ ᱜᱮ? ᱟᱫᱚ ᱦᱳᱭ ᱛᱚ ᱦᱩᱭ ᱫᱟᱲᱮᱭᱟᱜᱼᱟ ᱡᱮ ᱦᱚᱸᱜᱼᱱᱚᱣᱟ ᱫᱤᱱ ᱫᱤᱱ ᱡᱚᱢ ᱦᱚᱛᱮᱡ ᱛᱮᱜᱮ ᱱᱤᱛᱚᱜ ᱫᱚ ᱩᱱᱟᱹᱜ ᱩᱱᱟᱹᱜ ᱨᱳᱜᱽ ᱟᱡᱟᱨ ᱠᱚᱫᱚ ᱦᱩᱭᱩᱜ ᱠᱟᱱᱟ
ᱮᱠᱫᱚᱢ-ᱮᱠᱫᱚᱢ᱾ ᱱᱚᱣᱟ ᱠᱚᱫᱚ ᱦᱟᱸᱜ ᱟᱹᱰᱤ ᱨᱳᱜᱽ ᱟᱡᱟᱨ ᱠᱚᱫᱚ ᱦᱟᱸᱜ ᱧᱟᱢᱚᱜ ᱠᱟᱱ ᱧᱟᱢ ᱠᱟᱱ ᱜᱮᱭᱟ ᱟᱹᱰᱤ ᱜᱟᱱ ᱜᱮ ᱧᱮᱞ ᱜᱟᱱᱚᱜᱼᱟ ᱟᱨ ᱱᱚᱣᱟ ᱡᱟᱦᱟᱸ ᱛᱤᱱᱟᱹᱜ ᱥᱚᱵᱡᱤ ᱯᱟ. ᱛᱤ ᱠᱚ ᱡᱟᱸᱦᱟᱱᱟᱜ ᱜᱮ ᱱᱤᱛᱚᱜ ᱡᱟᱦᱟᱸᱱᱟᱜ ᱜᱮ ᱥᱚᱵᱡᱤ ᱯᱟᱹᱛᱤ ᱛᱮ ᱞᱟᱹᱭ ᱞᱮᱠᱷᱟᱱ ᱜᱮ ᱜᱟᱱᱚᱜᱼᱟ ᱡᱮ ᱡᱚᱛᱚ ᱜᱮ ᱨᱟᱱ ᱨᱮ ᱨᱟᱱ ᱪᱷᱟᱲᱟ ᱦᱟᱸᱜ ᱪᱮᱫ ᱦᱚᱸ ᱵᱟᱭ ᱦᱩᱭᱩᱜ ᱠᱟᱱᱟ᱾ ᱟᱨ ᱨᱟᱱ ᱠᱚ ᱡᱩᱫᱤ ᱵᱟᱵᱮᱱ ᱮᱢᱟᱦᱟᱜ ᱠᱟᱱᱟ ᱦᱩᱭ ᱦᱚᱸ ᱵᱷᱟᱹᱞᱤ ᱵᱟᱭ ᱦᱩᱭᱩᱜ ᱛᱟᱵᱤᱱᱟ ᱟᱨ ᱱᱚᱝᱠᱟ ᱛᱤᱡᱩ ᱠᱚᱦᱚᱸ ᱫᱚᱢᱮ ᱠᱚ ᱡᱚᱢᱟ ᱠᱚ ᱚᱱᱟ ᱠᱷᱟᱹᱛᱤᱨ ᱛᱮ ᱨᱟᱱ ᱠᱚᱫᱚ ᱞᱟᱠ ᱛᱤ ᱠᱟᱱ ᱜᱮ ᱟᱨ ᱱᱤᱛᱚᱜ ᱫᱚ ᱱᱚᱝᱠᱟ ᱦᱟᱸᱜ ᱨᱚᱜᱽ ᱟᱡᱟᱨ ᱫᱚ ᱟᱹᱰᱤ ᱜᱟᱱ ᱦᱮᱡ ᱟᱠᱟᱱ ᱛᱟᱵᱚᱱᱟ᱾ ᱨᱚᱜᱽ ᱟᱡᱟᱨ ᱦᱮᱡ ᱟᱠᱟᱱ ᱨᱮᱦᱚᱸ ᱱᱤᱛᱚᱜ ᱫᱚ ᱦᱟᱸᱜ
ᱟᱭᱢᱟ ᱨᱚᱠᱚᱢ ᱪᱤᱠᱤᱛᱥᱟ ᱨᱟᱱ ᱠᱚᱦᱚᱸ ᱦᱮᱡ ᱠᱟᱱ ᱛᱟᱵᱚᱱᱟ᱾ ᱚᱱᱟ ᱞᱮᱠᱟᱛᱮ ᱢᱟᱱᱮ ᱠᱟᱹᱣᱰᱤ ᱠᱚ ᱛᱟᱸᱦᱮᱱ ᱠᱷᱟᱱ ᱫᱚ ᱟᱨᱦᱚᱸ ᱟᱡᱟᱨ ᱠᱚ ᱧᱟᱢ ᱵᱚᱱ ᱨᱮᱦᱚᱸ ᱨᱟᱱ ᱛᱮᱵᱚᱱ ᱵᱮᱵᱮᱥ ᱠᱟᱱ ᱜᱮᱭᱟ ᱵᱮᱵᱮᱥ ᱟᱫᱚ ᱟᱫᱚ ᱚᱱᱮ ᱟᱵᱚ ᱫᱚ ᱨᱮᱸᱜᱮᱡ ᱦᱚᱲ ᱛᱚ ᱠᱟᱹᱣᱰᱤ ᱠᱚ ᱟᱹᱰᱤᱴᱟ ᱜᱮ ᱚᱵᱷᱟᱵᱽ ᱛᱟᱵᱚᱱᱟ ᱥᱮ
ᱦᱮᱸ ᱦᱮᱸ ᱟᱫᱚ ᱦᱚᱸᱜᱼᱚᱭ ᱱᱚᱣᱟ ᱵᱟᱵᱚᱫ ᱫᱚ ᱢᱤᱫ ᱴᱟᱝ ᱠᱟᱛᱷᱟ ᱠᱟᱱᱟ ᱱᱤᱛᱚᱜ ᱫᱚᱠᱚ ᱞᱟᱹᱭ ᱮᱫᱟ ᱡᱮ ᱯᱟᱹᱦᱤᱞ ᱫᱚ ᱥᱩᱫᱷᱩ ᱡᱮ ᱦᱚᱸᱜᱼᱚᱭ ᱥᱟᱨ ᱪᱷᱟᱯᱟᱱ ᱚᱠᱟ ᱦᱚᱸ ᱫᱚᱠᱟᱱ ᱠᱷᱚᱱ ᱫᱚ ᱵᱟᱠᱚ ᱠᱤᱨᱤᱧ ᱛᱟᱦᱮᱸᱫ᱾ ᱵᱮᱥᱤᱨ ᱵᱷᱟᱜ ᱦᱚᱲ ᱜᱮ ᱩᱱ ᱫᱚ ᱫᱚᱢᱮ ᱫᱚᱢᱮ ᱠᱟᱛᱮ ᱜᱟᱹᱭ ᱠᱚ ᱠᱚ ᱛᱟᱦᱮᱸᱱ ᱛᱟᱦᱮᱸᱫ ᱛᱟᱦᱚᱞᱮ ᱜᱟᱹᱭ ᱟᱜ ᱡᱟᱦᱟᱸ ᱜᱩᱨᱤᱡ ᱤᱱᱟᱹ ᱛᱮᱜᱮ ᱥᱟᱨ ᱪᱟᱯᱟᱱ ᱠᱚ ᱦᱩᱭᱩᱜ ᱛᱟᱦᱮᱸᱫ
ᱦᱚᱭ ᱟᱨ ᱚᱱᱟ ᱠᱷᱟᱹᱛᱤᱨ ᱛᱮ ᱡᱟᱹᱥ ᱛᱤ ᱦᱟᱸᱜ ᱨᱚᱠᱚᱡ ᱠᱟᱴᱠᱚᱢ ᱜᱚᱝᱜᱷᱟ ᱠᱚᱦᱚᱸ ᱠᱚ ᱧᱮᱞᱚᱜ ᱛᱟᱦᱮᱸᱜᱼᱟ ᱵᱟᱹᱫᱽ ᱵᱟᱹᱭᱦᱟᱹᱲ ᱠᱚᱨᱮ ᱦᱚᱸ ᱚᱱᱟ ᱠᱚ ᱠᱷᱟᱹᱛᱤᱨ ᱜᱮ ᱵᱟᱹᱫᱽ ᱵᱟᱹᱭᱦᱟᱹᱲ ᱮᱢ ᱪᱟᱞᱟᱣ ᱞᱮᱱ ᱠᱷᱟᱱ ᱜᱮ ᱦᱟᱸᱜ ᱢᱤᱫ ᱩᱛᱩ ᱡᱚᱢ ᱫᱚ ᱦᱟᱸᱜ ᱮᱢ ᱟᱹᱜᱩ ᱠᱚ ᱜᱮᱭᱟ ᱠᱚᱴᱚᱝ ᱜᱚᱝᱜᱷᱟ ᱠᱚ ᱦᱮᱸ ᱵᱟᱝ ᱱᱮᱛᱟᱨ ᱫᱚ ᱵᱟᱹᱫ ᱵᱟᱹᱭᱦᱟᱹᱲ ᱪᱟᱞᱟᱜ ᱢᱮ ᱢᱤᱫ ᱴᱟᱱ ᱠᱟᱴ ᱠᱚᱢ ᱦᱚᱸ ᱵᱟᱢ ᱧᱮᱞ ᱧᱟᱢᱮᱭᱟ ᱢᱤᱫ ᱴᱟᱱ ᱜᱚᱝᱜᱷᱟ ᱦᱚᱸ ᱵᱟᱢ ᱧᱮᱞ ᱧᱟᱢᱮᱭᱟ ᱢᱤᱫᱴᱤᱡ ᱪᱤᱞᱤ ᱦᱚᱸ ᱵᱟᱢ ᱧᱟᱢ ᱠᱚᱣᱟ᱾ ᱢᱤᱫᱴᱤᱡ ᱦᱟᱹᱠᱩ ᱠᱚᱦᱚᱸ ᱚᱱᱠᱟ ᱵᱟᱢ ᱧᱮᱢ ᱵᱟᱲᱟ ᱠᱚᱣᱟ᱾ ᱞᱟᱦᱟ ᱛᱮᱫᱚ ᱚᱱᱠᱟ ᱦᱟᱹᱠᱩ ᱠᱚ ᱡᱩᱫᱤ ᱠᱷᱟᱱ ᱫᱚᱢᱮ ᱥᱤᱛᱩᱝ ᱠᱮᱫᱟ ᱟᱫᱚ ᱢᱤᱫ ᱫᱷᱟᱣ ᱮᱢ ᱪᱟᱞᱟᱣ ᱞᱮᱱ ᱠᱷᱟᱱ ᱜᱮ ᱢᱤᱫ ᱴᱷᱮᱱ ᱠᱚ ᱯᱩᱸᱡᱤ ᱠᱚᱜ ᱦᱟᱹᱠᱩ ᱢᱤᱫ ᱴᱮᱱ ᱰᱚᱵᱷᱟᱜ ᱜᱟᱱ ᱨᱮ ᱚᱱᱮᱢ ᱟᱨᱮᱡ ᱞᱮᱠᱷᱟᱱ ᱜᱮ ᱟᱹᱰᱤ ᱜᱟᱱ ᱦᱟᱹᱠᱩᱢ ᱥᱟᱵ ᱫᱟᱲᱮ ᱟᱠᱚ ᱠᱮᱭᱟ ᱦᱮᱸ ᱵᱟᱝ
ᱦᱮᱸ ᱦᱮᱸ ᱟᱫᱚ ᱱᱤᱛᱚᱜ ᱫᱚ ᱧᱮᱞᱚᱜᱚᱜ ᱠᱟᱱᱟ ᱦᱚᱜ-ᱚᱭ ᱡᱮ ᱩᱱᱟᱹᱜ ᱵᱤᱥ ᱠᱚ ᱮᱢ ᱦᱩᱭᱩᱜ ᱠᱟᱱᱟ ᱱᱩᱠᱩ ᱠᱚᱦᱚᱸ ᱫᱚ ᱠᱚ ᱪᱟᱵᱟᱜ ᱠᱟᱱ ᱜᱮᱭᱟ ᱟᱨ ᱯᱟᱹᱦᱤᱞ ᱫᱚ ᱦᱚᱜᱼᱚᱭ ᱱᱚᱣᱟ ᱡᱮ ᱜᱟᱹᱭ ᱜᱩᱨᱤᱡ ᱦᱚᱛᱮᱡ ᱛᱮ ᱦᱚᱭᱛᱚ ᱠᱤᱪᱷᱩ ᱫᱚ ᱱᱚᱣᱟ ᱦᱩᱲᱩ ᱠᱚ ᱵᱚᱞᱚ ᱟᱨ ᱱᱚᱣᱟ ᱥᱚᱵᱽᱡᱤ ᱠᱚ ᱵᱚᱞᱚ ᱚᱠᱟᱴᱟᱜ ᱦᱚᱸ ᱩᱱᱟᱹᱜ ᱫᱚ ᱵᱤᱥᱟᱠᱛᱚ ᱫᱚ ᱵᱟᱝ ᱛᱟᱦᱮᱸ ᱞᱮᱭᱟ ᱱᱤᱛᱚᱜ ᱫᱚ ᱡᱮᱢᱚᱱ ᱚᱱᱟ ᱵᱤᱥ ᱤᱧ ᱮᱱ ᱛᱮᱜᱮ ᱚᱱᱟ ᱫᱚ ᱟᱫᱚ ᱵᱚᱱ ᱵᱤᱥᱟᱠᱛᱚᱭᱮᱫᱟ ᱤᱱᱟᱹ ᱛᱮᱜᱮ ᱨᱳᱜᱽ ᱟᱡᱟᱨ ᱠᱚᱦᱚᱸ ᱱᱤᱛᱚᱜ ᱫᱚ ᱡᱟᱹᱥᱛᱤ ᱠᱟᱱᱟ ᱯᱟᱹᱦᱤᱞ ᱢᱟ ᱦᱚᱲ ᱠᱚ ᱞᱟᱹᱭᱟ ᱢᱤᱫᱥᱚ ᱵᱚᱪᱷᱚᱨ ᱛᱚ ᱠᱳᱱᱚ ᱵᱮᱯᱟᱨ ᱵᱟᱝ ᱛᱟᱦᱮᱸᱱ ᱞᱮᱱᱟ ᱢᱤᱫ ᱥᱚ ᱠᱷᱚᱱ ᱢᱤᱫ ᱰᱮᱲ ᱥᱚ ᱵᱚᱪᱷᱚᱨ ᱦᱟᱹᱵᱤᱡ ᱦᱚᱸ ᱦᱚᱲᱠᱚ ᱛᱟᱦᱮᱸᱱ ᱛᱟᱦᱮᱸᱫ ᱟᱨ ᱱᱮᱛᱟᱨ ᱢᱟ ᱥᱟᱴ ᱵᱚᱪᱷᱚᱨ ᱛᱤᱭᱳᱟᱹᱜ ᱦᱚᱸ ᱟᱹᱰᱤ ᱠᱚᱥᱴᱚ ᱨᱮᱭᱟᱜ ᱠᱚ ᱢᱚᱱᱮᱭᱮᱫᱟ ᱚᱠᱚᱭ ᱫᱚ ᱱᱚᱜ ᱚᱭ ᱯᱮᱱᱥᱮᱱ ᱠᱚᱦᱚᱸ ᱠᱚ ᱧᱟᱢᱮᱫᱟ ᱚᱠᱚᱭ ᱫᱚ ᱩᱱᱟᱹᱜ ᱦᱟᱹᱵᱤᱡ ᱜᱮ ᱵᱟᱠᱚ ᱪᱟᱞᱟᱜ ᱠᱟᱱᱟ
ᱤᱧᱫᱚ ᱱᱚᱶᱟ ᱢᱟ ᱡᱚᱛᱷᱟᱛ ᱠᱟᱛᱷᱟ ᱜᱮᱢ ᱞᱟᱹᱭ ᱦᱚᱪᱚ ᱟᱠᱟᱫᱟ ᱢᱮᱱᱠᱷᱟᱱ ᱟᱹᱰᱤᱜᱟᱱ ᱜᱮ ᱧᱮᱞᱚᱜ ᱠᱟᱱᱟ ᱱᱚᱶᱟ ᱨᱳᱜᱽ ᱟᱡᱟᱨ ᱠᱷᱟᱹᱛᱤᱨ ᱜᱮ ᱟᱹᱰᱤ ᱦᱚᱲ ᱠᱚ ᱜᱩᱡᱩᱜ ᱠᱟᱱ ᱛᱟᱵᱚᱱᱟ ᱟᱫᱚ ᱱᱚᱣᱟ ᱨᱳᱜᱽ ᱟᱡᱟᱨ ᱨᱮᱱᱟᱜ ᱠᱟᱨᱚᱱ ᱫᱚ ᱦᱩᱭᱩᱜ ᱠᱟᱱᱟ ᱱᱚᱜᱼᱚᱭ ᱡᱮ ᱡᱟᱹᱥᱛᱤ ᱜᱮ ᱮᱱᱛᱮ ᱟᱨᱚ ᱡᱩᱫᱤ ᱦᱟᱺᱰᱤ ᱯᱟᱹᱣᱨᱟᱹ ᱜᱮᱵᱚᱱ ᱧᱩᱭᱟ ᱡᱟᱦᱟᱸᱭ ᱠᱚᱫᱚ ᱦᱟᱺᱰᱤ ᱯᱟᱹᱣᱨᱟᱹ ᱧᱩ ᱠᱟᱛᱮᱫ ᱦᱚᱲᱢᱚ ᱠᱚ ᱰᱷᱤᱞᱟᱹ ᱛᱟᱠᱚᱣᱟ ᱦᱟᱺᱰᱤ ᱯᱟᱹᱣᱨᱟᱹ ᱧᱩ ᱠᱟᱛᱮᱫ ᱪᱮᱫ ᱠᱚ ᱞᱟᱹᱭᱟ ᱫᱟᱠᱟ ᱠᱚᱦᱚᱸ ᱵᱟᱠᱚ ᱡᱚᱢᱟ ᱛᱟᱦᱚᱞᱮ ᱠᱷᱟᱱ ᱫᱚ ᱞᱟᱡ ᱨᱮᱫᱚ ᱯᱩᱨᱟᱹ ᱵᱤᱥ ᱟᱨ ᱵᱤᱥ ᱨᱮᱜᱮ ᱛᱚ ᱛᱟᱦᱮᱸᱱ ᱠᱟᱱᱟ ᱦᱮᱸ ᱵᱟᱝ ᱚᱸᱰᱮ ᱠᱟᱹᱴᱤᱡ ᱦᱚᱸ ᱡᱩᱫᱤ ᱫᱟᱠᱟ ᱜᱮ ᱵᱟᱭ ᱦᱩᱭ ᱡᱚᱢ ᱡᱚᱢᱟᱢ ᱛᱟᱦᱚᱞᱮ ᱠᱷᱟᱱ ᱫᱚ ᱪᱤᱠᱟᱹᱛᱮ ᱚᱸᱰᱮ ᱫᱚᱢ ᱵᱟᱧᱪᱟᱜᱼᱟ
ᱚᱱᱟ ᱦᱚᱸ ᱠᱟᱛᱷᱟ ᱠᱟᱱᱟ ᱦᱟᱺᱰᱤ ᱯᱟᱹᱣᱨᱟᱹ ᱢᱟᱱᱮ ᱢᱤᱫ ᱴᱟᱝ ᱫᱤᱭᱮ ᱛ ᱚᱦᱚᱚᱵᱚᱱ ᱞᱟᱹᱭ ᱠᱮᱭᱟ ᱡᱮ ᱚᱱᱟ ᱦᱚᱛᱮᱡ ᱛᱮᱠᱚ ᱜᱩᱡᱩᱜ ᱠᱟᱱᱟ ᱦᱚᱲ ᱚᱱᱮ ᱦᱟᱺᱰᱤ ᱯᱟᱹᱣᱨᱟᱹ ᱱᱚᱛᱮ ᱵᱤᱥ ᱦᱩᱲᱩ ᱪᱟᱣᱞᱮ ᱱᱚᱛᱮ ᱵᱤᱥ ᱥᱚᱵᱽᱡᱤ ᱟᱨ ᱱᱤᱛᱚᱜ ᱫᱚ ᱞᱟᱹᱭ ᱜᱟᱱᱚᱜᱼᱟ